ᱦᱮᱸ ᱜᱚᱝᱠᱮ ᱦᱮᱸ ᱜᱚᱝᱠᱮ ᱡᱚᱦᱟᱨ ᱜᱮ᱾
ᱦᱟᱹᱭ ᱱᱟᱯᱟᱭ ᱵᱟᱲᱟ ᱜᱮᱭᱟ ᱛᱚ ᱵᱟᱝ?
ᱦᱮᱸ ᱱᱟᱯᱟᱭ ᱵᱟᱲᱟ ᱜᱮ᱾
ᱚ᱾
ᱟᱹᱵᱤᱱ ᱜᱮ ᱚᱠᱟᱞᱮᱠᱟ?
ᱟᱞᱤᱧ ᱦᱚᱸ ᱮᱠᱷᱚᱱ ᱫᱚ ᱱᱟᱯᱟᱭ ᱜᱮᱭᱟᱞᱤᱧ ᱮᱠᱦᱚᱱ ᱫᱚ᱾
ᱚ ᱚᱲᱟᱜ ᱠᱚᱨᱮ ᱦᱚᱸ ᱵᱮᱥ ᱵᱟᱨᱜ ᱜᱮ?
ᱦᱮᱸ ᱚᱲᱟᱜ ᱠᱚᱨᱮ ᱦᱚᱸ ᱠᱚ ᱵᱮᱥ ᱵᱟᱲᱟ ᱜᱮᱭᱟ, ᱟᱯᱮ ᱟᱯᱮ ᱚᱲᱟᱜ ᱦᱚᱲᱟᱜ ᱦᱚᱲ ᱠᱚ?
ᱦᱚᱸ ᱚᱲᱟᱜ ᱠᱚᱨᱮ ᱦᱚᱸ ᱱᱮᱛᱚᱜ ᱫᱚ ᱵᱮᱥ ᱫᱷᱟᱨᱟ ᱜᱮ ᱢᱮᱱᱟᱜ ᱟᱠᱟᱫ ᱠᱚᱣᱟ ᱪᱟᱸᱫᱚ ᱵᱚᱱᱜᱟ ᱦᱟᱜ ᱫᱟᱭᱟ ᱫᱩᱞᱟᱹᱲ ᱛᱮ᱾ ᱥᱮ ᱥᱤᱨᱡᱚᱱᱤᱭᱟ ᱦᱟᱜ ᱫᱟᱭᱟ ᱫᱩᱞᱟᱹᱲ ᱛᱮᱜᱮ ᱮᱠᱷᱚᱱ᱾
ᱟᱪᱪᱷᱟ ᱟᱪᱪᱷᱟ ᱵᱮᱥ, ᱟ ᱛᱟᱦᱚᱞᱮ ᱫᱟᱜ ᱡᱟᱲᱤ ᱠᱚ ᱪᱮᱫᱞᱮᱠᱟ ᱟᱯᱮᱥᱮᱫ?
ᱦᱮᱸ ᱜᱚᱝᱠᱮ ᱫᱟᱜ ᱡᱟᱹᱲᱤ ᱫᱚ ᱦᱚᱞᱟ ᱢᱟᱫᱷᱮᱨ ᱠᱷᱚᱱ ᱫᱚ ᱠᱟᱹᱴᱤᱡ ᱮ ᱦᱟᱹᱯᱤᱫ ᱦᱟᱛᱟᱨ ᱟᱠᱟᱫᱟᱭ᱾ ᱟᱫᱚ ᱛᱮᱦᱮᱧ ᱦᱚᱸ ᱥᱮᱛᱟᱜ ᱵᱮᱲᱟ ᱥᱤᱥᱤᱨ ᱫᱟᱜ ᱫᱚ ᱫᱟᱜ ᱮᱫ ᱛᱟᱦᱮᱸᱫ ᱢᱮᱱ ᱠᱷᱟᱱᱼᱼ ᱵᱮᱥᱤ ᱠᱷᱚᱱ ᱫᱚ ᱵᱟᱭ ᱫᱟᱜ ᱞᱮᱫᱟ ᱟᱫᱚ ᱱᱤᱛᱚᱜ ᱫᱚᱼᱼ ᱥᱤᱛᱩᱝ ᱠᱟᱫᱟᱭ ᱟᱨᱠᱤ ᱫᱚᱢᱮ ᱵᱟᱝ ᱨᱮᱦᱚᱸ ᱦᱟᱞᱠᱟ ᱧᱚᱜ ᱮ ᱥᱤᱛᱩᱝ ᱠᱟᱫᱟᱭ ᱟᱨᱠᱤᱼᱼ
ᱦᱮᱸ ᱟᱞᱮᱥᱮᱫ ᱦᱚᱸ ᱥᱮᱛᱟᱜ ᱴᱤᱢ ᱜᱮ ᱦᱟᱞᱠᱟ ᱠᱟᱹᱴᱤᱡ ᱚᱱᱠᱟ ᱡᱷᱤᱨᱤ ᱡᱷᱤᱨᱤ ᱡᱚᱨᱚᱭᱮᱱᱟ ᱫᱤᱭᱮᱵᱟᱨᱼᱼ ᱵᱚᱱᱫᱚ ᱠᱟᱫᱟ ᱮᱠᱷᱚᱱ ᱫᱚ ᱟᱯᱟ ᱛᱚᱛᱚ ᱛᱟᱦᱚᱞᱮ ᱪᱟᱥ ᱵᱟᱥ ᱠᱚ ᱛᱤᱱᱟᱹᱜ ᱥᱟᱜᱤᱧ?
ᱦᱮᱸ ᱨᱚᱦᱚᱭ ᱠᱚᱫᱚ ᱟᱣᱨᱤᱞᱮ ᱮᱛᱚᱦᱚᱵᱟ ᱜᱚᱝᱠᱮ ᱢᱮᱱᱠᱷᱟᱱ ᱛᱚᱞᱟ ᱠᱚᱢᱟᱞᱮ ᱨᱮᱰᱤᱭ ᱠᱮᱫᱟ᱾ ᱟᱨ ᱱᱤᱛᱚᱜ ᱫᱚ ᱫᱟᱜ ᱤᱫᱤ ᱫᱟᱭ ᱫᱚ ᱴᱩᱠᱴᱟᱠ ᱠᱟᱹᱴᱤᱡ ᱮᱢᱱᱤ ᱯᱟᱲᱟᱜ ᱫᱚᱦᱚ ᱠᱟᱜ ᱦᱩᱭᱩᱜ ᱠᱟᱱᱟ᱾ ᱠᱷᱮᱛ ᱵᱟᱹᱭᱦᱟᱹᱲ ᱠᱚ ᱡᱟᱛᱮ ᱥᱮᱭᱟᱜ ᱢᱟ ᱜᱷᱟᱥ ᱠᱚ ᱛᱟᱥᱟᱜ ᱜᱷᱟᱥ ᱠᱚᱼᱼ
ᱦᱮᱸ ᱦᱮᱸ ᱦᱮᱸ ᱦᱮᱸ
ᱦ ᱟᱯᱮ ᱚᱱᱛᱮ ᱫᱚ ᱛᱟᱦᱚᱞᱮ ᱨᱚᱦᱚᱭ ᱠᱚᱨᱮᱱᱟᱜ ᱚᱵᱚᱥᱛᱷᱟ?
ᱵᱟᱹᱭᱦᱟᱹᱲ ᱫᱚᱞᱮ ᱮᱦᱚᱵ ᱟᱠᱟᱫᱟ ᱵᱟᱨᱫᱤᱱ ᱜᱟᱱ ᱨᱚᱦᱚᱭ ᱦᱩᱭ ᱮᱱᱟ᱾ ᱛᱦᱤᱧ ᱦᱚᱸ ᱟᱨ ᱨᱚᱦᱚᱭ ᱦᱩᱭᱩᱜ ᱠᱟᱱᱟ ᱛᱮᱦᱮᱧ ᱟᱨ ᱜᱟᱯᱼᱼ ᱟ ᱠᱷᱟᱱ ᱜᱮ ᱦᱟᱸᱜ ᱵᱟᱹᱭᱦᱟᱹᱲ ᱠᱚᱫᱚ ᱦᱟᱸᱜ ᱯᱩᱨᱟᱹᱜᱼᱟ᱾ ᱟᱫᱚ ᱫᱟᱜ ᱞᱮᱠᱟᱱᱟᱜ ᱠᱷᱮᱛ ᱫᱚ ᱟᱫᱚ ᱵᱟᱹᱱᱩᱜᱼᱟ ᱵᱟᱹᱫ ᱠᱚᱫᱚ ᱟᱣᱨᱤ ᱫᱟᱜᱚᱜᱼᱟ ᱛᱚᱼᱼ
ᱚ ᱟᱫᱚ ᱜᱚᱝᱠᱮ ᱥᱮᱨᱢᱟ ᱫᱟᱜ ᱛᱮᱜᱮᱯᱮ ᱨᱚᱦᱚᱭ ᱠᱮᱫᱟ ᱥᱮ ᱞᱟᱛᱟᱨ ᱠᱷᱚᱱ ᱫᱟᱜ ᱨᱟᱠᱟᱵ ᱠᱟᱛᱮ ᱯᱮ ᱨᱚᱦᱚᱭ ᱠᱮᱫᱟ᱾
ᱵᱟᱝ ᱵᱟᱝ ᱫᱟᱜ ᱫᱚ ᱢᱮᱱᱟᱜᱼᱟ ᱟᱨ ᱢᱤᱫᱴᱟᱝ ᱵᱚᱲᱚ ᱵᱟᱸᱫ ᱢᱮᱱᱟᱜ ᱛᱟᱞᱮᱭᱟ ᱡᱩᱫᱤ ᱵᱟᱝᱼᱼ ᱫᱟᱨᱮ ᱨᱮᱦᱚᱸ ᱵᱟᱹᱭᱦᱟᱹᱲ ᱫᱚ ᱦᱩᱭᱩᱜ ᱛᱟᱞᱮᱭᱟ ᱦᱩᱼᱼ
ᱦᱟᱯᱮ ᱜᱚᱢᱠᱮ ᱟᱞᱮ ᱫᱚ ᱦᱟᱯᱮ ᱟᱣᱨᱤ ᱞᱮᱹᱤᱭᱟᱹᱭᱟ ᱛᱤᱥ ᱥᱮ ᱪᱟᱸᱫᱚ ᱵᱚᱸᱜᱟ ᱫᱟᱭᱟ ᱫᱩᱞᱟᱹᱲᱼᱼ ᱥᱮᱨᱢᱟ ᱡᱟᱲᱤ ᱫᱟᱜ ᱟᱞᱮ ᱠᱟᱱᱟᱭ ᱦᱮᱸ ᱥᱮ᱾
ᱵᱟᱝ ᱫᱟᱜᱫᱚᱭ ᱫᱟᱜᱟ ᱦᱚᱭ ᱛᱚ ᱮᱠᱷᱚᱱ ᱜᱚᱨᱚᱢ ᱵᱷᱟᱵᱽ ᱢᱮᱱᱟᱜ ᱜᱮᱭᱟ ᱛᱚ ᱫᱟᱜ ᱫᱚᱭ ᱫᱟᱜ ᱜᱮᱭᱟ ᱦᱟᱸᱜᱼᱼ
ᱚ ᱡᱮᱱᱚ ᱛᱟᱦᱞᱮ ᱜᱚᱢᱠᱮ ᱛ ᱤᱭᱟᱹᱼᱼ ᱟ ᱫᱚ ᱪᱮᱫ ᱠᱚᱯᱮ ᱚᱱᱟ ᱟᱱᱟᱡ ᱯᱟᱹᱛᱤ ᱠᱚᱫᱚ ᱯᱮ ᱨᱚᱦᱚᱭ ᱟᱠᱟᱫᱟ ᱥᱮ ᱵᱟᱝ ᱛᱟᱦᱞᱮᱸᱞᱟᱠᱚ ᱚᱱᱛᱮ ᱫᱚ?
ᱟᱱᱟᱡᱽ ᱯᱟᱹᱛᱤ ᱫᱚ ᱫᱚᱢᱮ ᱮᱠᱴᱟ ᱫᱚ ᱵᱟᱞᱮ ᱨᱚᱦᱚᱭ ᱜᱮᱭᱟ᱾ ᱱᱚᱣᱟ ᱱᱤᱭᱟᱹ ᱴᱟᱭᱤᱢ ᱫᱚ ᱵᱤᱥᱮᱥ ᱠᱚᱨᱮ᱾ ᱟᱨ ᱫᱚᱢᱮ ᱫᱟᱜ ᱛᱮᱦᱚᱸ ᱱᱚᱥᱴᱚᱜᱼᱟ ᱟᱨ ᱥᱮᱨᱚᱠᱚᱢ ᱡᱟᱭᱜᱟ ᱦᱚᱸ ᱵᱟᱹᱱᱩᱜᱼᱟ ᱟᱨ ᱫᱟᱜ ᱚᱵᱷᱟᱵᱚᱜᱼᱟ ᱟᱨ ᱡᱳᱨᱮ ᱫᱟᱜ ᱞᱮᱠᱷᱟᱱ ᱫᱟᱜ ᱛᱮ ᱱᱚᱥᱴᱚᱜᱼᱟ᱾ ᱚᱱᱠᱟ ᱟᱯᱮ ᱥᱮᱫ ᱯᱮ ᱨᱚᱦᱚᱭ ᱠᱮᱫᱟ?
ᱟᱞᱮ ᱥᱮᱫ ᱫᱚᱞᱮ ᱨᱚᱦᱚᱭ ᱟᱠᱟᱫᱟ ᱦᱩᱰᱤᱧ ᱢᱟᱪᱷᱟ ᱵᱟᱝ ᱫᱚ ᱵᱟᱝ ᱢᱟᱱᱮ ᱮᱢᱱᱤ ᱩᱛᱩ ᱫᱟᱠᱟ ᱥᱟᱶᱛᱮ ᱩᱛᱩ ᱞᱮᱠᱟ᱾ ᱡᱚᱢ ᱵᱟᱲᱟ ᱞᱮᱠᱟ ᱫᱚ ᱟᱨᱠᱤ᱾
ᱟᱪᱪᱷᱟ ᱵᱟᱝ ᱟᱠᱷᱨᱤᱧ ᱫᱚᱯᱮ ᱟᱠᱷᱨᱤᱧ ᱵᱟᱲᱟ ᱜᱮᱭᱟ?
ᱟᱠᱷᱨᱤᱧ ᱫᱚ ᱠᱚᱢ ᱜᱮ ᱦᱩᱭᱩᱜᱼᱟ ᱟᱨᱠᱤ ᱫᱚᱢᱮ ᱫᱚ ᱵᱟᱝ ᱨᱮᱦᱚᱸ ᱦᱩᱰᱤᱧ ᱢᱮᱥᱮ ᱠᱚᱢ ᱜᱮ ᱟᱨᱠᱤ᱾ ᱱᱤᱡᱮᱨᱟᱜ ᱩᱛᱩ ᱛᱮᱜ ᱪᱟᱞᱟᱣ ᱞᱮᱱ ᱠᱷᱟᱱ ᱛᱚᱼᱼ
ᱦᱮᱸ ᱤᱱᱟᱹᱜᱮ ᱤᱱᱟᱹᱜᱮ ᱤᱱᱟᱹᱜᱮ ᱢᱟᱱᱮ ᱮᱠᱷᱚᱱ ᱡᱟ ᱫᱟᱢᱼᱼ ᱤᱭᱟᱹ ᱠᱚᱨᱮᱱᱟᱜ ᱩᱛᱩ ᱠᱚᱨᱮᱱᱟᱜ ᱫᱚᱢᱮ ᱫᱟᱢ᱾
ᱦᱳᱭᱼᱼ ᱟᱪᱪᱷᱟ ᱜᱚᱝᱠᱮ ᱛᱟᱦᱚᱞᱮ ᱟᱯᱮ ᱚᱱᱛᱮ ᱫᱚ ᱵᱤᱨ ᱵᱩᱨᱩ ᱠᱚᱫᱚᱼᱼ ᱚᱟᱨᱟᱱ ᱨᱮᱠᱚ ᱤᱭᱟᱹ ᱢᱟᱱᱮ ᱯᱩᱴᱠᱟᱹᱠᱚᱠᱚ ᱧᱟᱢᱚᱜ ᱠᱟᱱᱟ ᱥᱮ ᱵᱟᱝ ᱛᱟᱦᱚᱞᱮ?
ᱟᱨ ᱵᱤᱨ ᱠᱚᱫᱚ ᱢᱮᱱᱟᱜ-ᱟ ᱫᱚᱢᱮ ᱥᱩᱨ ᱨᱮᱦᱚᱸ ᱵᱟᱹᱱᱩᱜᱼᱟ ᱫᱚᱢᱮ ᱥᱟᱺᱜᱤᱧ ᱦᱚᱸ ᱵᱟᱝ ᱠᱟᱱᱟ᱾ ᱟᱫᱚ ᱟᱯᱮ ᱦᱟᱸᱜ ᱮᱠᱷᱚᱱ ᱫᱚ ᱟᱹᱶᱨᱤ ᱞᱤᱧ ᱟᱸᱡᱚᱢᱟᱛᱚ᱾
ᱚ ᱚ
ᱟᱨ ᱵᱩᱨᱩ ᱫᱚ ᱵᱟᱹᱱᱩᱜ-ᱟ ᱵᱩᱨᱩ ᱫᱚ ᱥᱟᱹᱜᱤᱧ ᱜᱮᱛᱟᱞᱮᱭᱟ ᱱᱚᱰᱮ ᱠᱷᱚᱱ ᱫᱚ ᱟᱯᱮ ᱥᱮᱫ ᱠᱚ ᱯᱩᱴᱠᱟᱹ ᱠᱚ ᱧᱟᱢᱚᱜ ᱠᱟᱱᱟ ᱠᱚ?
ᱦᱮᱸ ᱜᱚᱢᱠᱮ ᱢᱟᱱᱮ ᱩᱫ ᱫᱚᱠᱚ ᱧᱟᱢᱚᱜ ᱠᱟᱱᱟ ᱯᱩᱴᱠᱟᱹ ᱦᱚᱸᱠᱚ ᱧᱟᱢᱚᱜ ᱠᱟᱱᱟ ᱢᱮᱱᱠᱷᱟᱱ ᱡᱟᱦᱟᱸᱼᱼ ᱢᱟᱱᱮ ᱢᱚᱛᱟᱢ ᱩᱜ ᱠᱚᱠᱚ ᱞᱟᱹᱭᱟ ᱚᱱᱟ ᱠᱚᱫᱚ ᱵᱟᱝ ᱧᱟᱢᱚᱜ ᱠᱟᱱᱟ ᱢᱮᱱᱠᱷᱟᱱ ᱯᱟᱴᱠᱟ ᱩᱫᱽ ᱟᱨ ᱤᱭᱟᱹ ᱢᱟᱱᱮ ᱯᱩᱴᱠᱟᱹ ᱫᱚᱠᱚ ᱧᱟᱢᱚᱜ ᱠᱟᱱᱟ ᱢᱤᱫ-ᱵᱟᱨ ᱟᱨᱠᱤ᱾ ᱢᱟᱱᱮ ᱥᱮᱛᱟᱜ ᱨᱮ ᱢᱤᱫ ᱫᱷᱟᱣᱮᱢ ᱩᱰᱩᱠ ᱞᱮᱱᱠᱷᱟᱱ ᱢᱟᱱᱮ ᱢᱤᱫ ᱵᱮᱲᱟᱱᱟᱜ ᱫᱟᱜᱢᱟᱹᱰᱤ ᱥᱟᱶᱛᱮ ᱩᱛᱩ ᱫᱚᱢ
ᱦᱩᱸ ᱦᱩᱸ ᱦᱩᱸ ᱚ᱾ ᱟᱞᱮ ᱥᱮᱫ ᱫᱚ ᱚᱝ ᱠᱟ ᱫᱚ ᱫᱚᱢᱮ ᱥᱩᱨ ᱨᱮᱦᱚᱸ ᱵᱟᱹᱱᱩᱜ-ᱟ ᱟᱫᱚ ᱮᱢᱱᱤ ᱱᱚᱣᱟ ᱠᱚᱨᱮ ᱧᱟᱢᱚᱜ ᱜᱮᱭᱟ ᱩᱫᱽ ᱠᱚᱫᱚ᱾ ᱟᱫᱚ ᱦᱟᱯᱮ ᱦᱟᱸᱜ ᱮᱠᱷᱚᱱᱳ ᱫᱚ ᱟᱹᱣᱨᱤ ᱧᱟᱢᱚᱜ-ᱟ᱾
ᱚ᱾
ᱟᱨ ᱚᱱᱟ ᱫᱚ ᱡᱚᱛᱚ ᱦᱚᱲ ᱫᱚ ᱵᱟᱵᱚᱱ ᱧᱟᱢᱟ᱾
ᱵᱟᱝ ᱵᱟᱝ ᱡᱷᱚᱛᱚ ᱦᱚᱲ ᱫᱚ ᱵᱟᱝᱵᱚᱱ ᱧᱟᱢᱟ᱾
ᱦᱮᱸ᱾
ᱦᱩᱸ᱾
ᱢᱮᱫ ᱨᱮ ᱵᱟᱝ ᱯᱟᱲᱟᱜ-ᱟ᱾ ᱥᱟᱢᱟᱝ ᱨᱮ ᱛᱟᱦᱮᱸᱱ ᱨᱮᱦᱚᱸ ᱡᱚᱛᱚ ᱵᱟᱝ ᱯᱟᱲᱟᱜ-ᱟ᱾
ᱦᱳᱭ ᱦᱳᱭ ᱯᱩᱴᱠᱟᱹ ᱢᱟᱱᱮ ᱩᱫᱽ ᱯᱷᱩᱴᱠᱟᱹ ᱡᱤᱱᱤᱥ ᱜᱮ ᱚᱱᱠᱟᱱ ᱜᱮᱭᱟ ᱥᱮ᱾
ᱚᱱᱟ ᱫᱚ ᱡᱟᱦᱟᱸᱭ ᱯᱟᱹᱨᱠᱟᱹᱣ ᱜᱮᱭᱟ ᱠᱚ ᱡᱟᱦᱟᱸᱭ ᱠᱚ ᱵᱟᱰᱟᱭᱟᱠᱚ ᱚᱠᱟ ᱠᱚᱨᱮ ᱦᱩᱭᱩᱜ-ᱟ ᱩᱱᱠᱩ ᱪᱷᱟᱲᱟ ᱫᱚ ᱚᱦᱚ ᱠᱮᱭᱟ ᱠᱚ᱾
ᱦᱳᱭ᱾ ᱟᱫᱚ ᱜᱚᱢᱠᱮ ᱚᱱᱟ ᱧᱮᱞᱚᱜ ᱠᱟᱱᱟ ᱵᱤᱨ ᱵᱩᱨᱩ ᱠᱚᱢᱟ ᱫᱚ ᱧᱮᱞ ᱫᱟᱨᱟ ᱵᱟᱲᱟᱭ ᱦᱩᱭᱩᱜ ᱠᱟᱱᱟ ᱟᱥᱛᱮ ᱟᱥᱛᱮ ᱟᱵᱚ ᱢᱟᱱᱮ ᱫᱟᱨᱮ ᱠᱚᱨᱮ ᱦᱚᱸ ᱠᱟᱹᱴᱤᱡ ᱟᱫ ᱪᱟᱵᱟᱜ ᱠᱟᱱᱟ᱾ ᱚᱱᱟ ᱟᱫ ᱠᱚᱨᱮᱱᱟᱜ ᱚᱡᱮ ᱥᱟᱠᱟᱢ ᱠᱚᱫᱚ ᱚᱠᱟ ᱞᱮᱠᱟ ᱛᱟᱦᱚᱞᱮ?
ᱪᱮᱜ ᱠᱚᱨᱮᱱᱟᱜ᱾
ᱞᱟᱹᱭᱫᱟᱹᱧ ᱱᱮᱛᱟᱨ ᱢᱟ ᱵᱤᱨᱵᱩᱨᱩ ᱠᱚᱨᱮ ᱡᱟᱦᱟᱸ ᱫᱟᱨᱮ ᱠᱚᱫᱚ ᱢᱟ ᱡᱟᱦᱟᱸ ᱢᱟᱱᱮ ᱟᱥᱛᱮ ᱟᱥᱛᱮ ᱫᱚᱢᱮ ᱫᱟᱨᱮ ᱜᱮ ᱩᱡᱟᱹᱨ ᱪᱟᱵᱟᱜ ᱠᱟᱱᱟ ᱟᱨᱠᱤ᱾
ᱦᱩᱸ ᱦᱩᱸ᱾
ᱢᱟᱱᱮ ᱟᱫᱚᱜ ᱠᱟᱱᱟ ᱚᱱᱟ ᱠᱚ ᱫᱟᱨᱮ ᱛᱮᱫᱚ ᱵᱟᱝ ᱧᱮᱞ ᱧᱟᱢᱚᱜ ᱠᱟᱱᱟ᱾
ᱵᱟᱝ ᱧᱟᱢᱚᱜ ᱠᱟᱱᱟ᱾
ᱦᱮᱸ ᱥᱮ ᱚᱱᱟ ᱨᱮᱱᱟᱜ ᱚᱡᱮ ᱠᱚᱫᱚ ᱛᱟᱦᱚᱞᱮ ᱚᱠᱟ ᱞᱮᱠᱟ ᱠᱟᱱᱟ?
ᱚᱱᱟ ᱫᱚ ᱠᱟᱱᱟ ᱵᱚᱞᱛᱮ ᱠᱤᱪᱷᱩ ᱫᱚ ᱡᱟᱦᱟᱸᱭ ᱠᱚ ᱚᱱᱟ ᱠᱚᱨᱮᱱ ᱦᱚᱲ ᱠᱚᱦᱚᱸ ᱢᱮᱱᱟᱜ ᱠᱚᱣᱟ ᱡᱟᱦᱟᱸᱭ ᱫᱚ ᱩᱱᱠᱩ ᱠᱚᱦᱚᱸ ᱟᱵᱚ ᱠᱚᱜᱮ ᱚᱱᱟ ᱡᱚᱛᱚ ᱠᱷᱚᱱ ᱢᱟᱨᱟᱝ ᱡᱤᱱᱤᱥ ᱟᱨ ᱥᱚᱨᱠᱟᱨ ᱫᱚᱭ ᱪᱟᱹᱭᱚᱜ ᱠᱟᱱᱟ ᱡᱮ ᱟᱞᱚ ᱠᱚ ᱚᱱᱠᱟᱭ ᱢᱟ᱾ ᱱᱚᱣᱟ ᱠᱚᱨᱮ ᱡᱮᱢᱚᱱ ᱟᱞᱮᱭᱟ ᱡᱮᱢᱚᱱ ᱥᱩᱨ ᱠᱚᱨᱮ ᱵᱤᱨ ᱠᱚ ᱢᱮᱱᱟᱜ-ᱟ᱾ ᱟᱫᱚ ᱡᱟᱦᱟᱸ ᱠᱚ ᱚᱱᱟ ᱠᱚ ᱫᱟᱜ ᱡᱟᱹᱯᱩᱫ ᱠᱚᱨᱮᱜ ᱦᱚᱸ ᱡᱟᱦᱟᱸ ᱠᱚ ᱦᱚᱭ ᱵᱷᱟᱱᱰᱚ ᱛᱮᱦᱚᱸ ᱡᱟᱦᱟᱸ ᱠᱚ ᱨᱟᱹᱯᱩᱫᱚᱜ-ᱟ ᱮᱱᱛᱮ ᱨᱮᱦᱚᱸ ᱠᱚ ᱞᱟᱹᱭᱟ ᱟᱞᱚᱯᱮ ᱤᱫᱤᱭᱟ ᱱᱚᱣᱟ ᱫᱚ᱾
ᱦᱮᱸ᱾
ᱦᱮᱸ ᱱᱚᱣᱟ ᱫᱚ ᱥᱚᱨᱠᱟᱨᱟᱜ ᱡᱤᱱᱤᱥ ᱠᱟᱱᱟ ᱟᱞᱚᱯᱮ ᱤᱭᱟᱹᱭᱟ ᱛᱚ ᱫᱟᱨᱮ ᱟᱨᱚ ᱛᱤ ᱠᱟᱭᱛᱮ ᱟᱨᱚ ᱟᱨ ᱫᱟᱨᱮ ᱠᱚ ᱨᱚᱦᱚᱭ ᱠᱟᱫᱟ᱾ ᱥᱟᱨᱡᱚᱢ ᱫᱟᱨᱮ ᱠᱚᱦᱚᱸ ᱟᱨᱚ ᱠᱚ ᱨᱚᱦᱚᱭ ᱫᱟᱠᱚ ᱡᱟᱹᱥᱛᱤ ᱠᱟᱭᱛᱮ ᱛᱚ ᱚᱱᱟ ᱠᱚᱫᱚ ᱟᱵᱚ ᱦᱚᱲᱟᱜ ᱦᱚᱸ ᱠᱟᱹᱴᱤᱡ ᱢᱟᱱᱮ ᱟᱵᱚ ᱵᱩᱡᱽ ᱫᱚᱨ ᱠᱟᱨ ᱠᱟᱱ ᱛᱟᱵᱚᱱᱟ ᱱᱤᱡᱮᱨᱟᱜ ᱫᱚᱨᱠᱟᱨ ᱦᱚᱛᱮᱡ ᱛᱮ ᱵᱤᱨ ᱵᱩᱨᱩ ᱫᱟᱨᱮ ᱡᱚᱛᱚ ᱵᱚᱱ ᱪᱟᱵᱟ ᱜᱤᱰᱤᱠᱟᱜ ᱠᱟᱱᱟ ᱟᱨ ᱚᱥᱩᱵᱤᱫᱟ ᱫᱚ ᱦᱟᱯᱮᱱ ᱫᱤᱱ ᱟᱵᱚᱣᱟᱜ ᱜᱮ ᱦᱩᱭᱩᱜ-ᱟ᱾
ᱟᱵᱚᱣᱟᱜ ᱜᱮ ᱮᱴᱠᱮᱴᱚᱬᱮ ᱫᱚ ᱦᱩᱭᱩᱜ-ᱟ ᱥᱮ᱾ ᱟᱫᱚ ᱦᱚᱸᱜ-ᱚᱭ ᱡᱮᱢᱚᱱ ᱯᱞᱟᱥᱴᱤᱠ ᱠᱚᱵᱚᱱ ᱵᱮᱵᱚᱦᱟᱨ ᱮᱫᱟ ᱚᱱᱟ ᱛᱮᱜᱮ ᱛᱚ ᱢᱟᱱᱮ ᱵᱟᱹᱨᱤᱪᱚᱜ ᱵᱟᱹᱨᱤᱪᱚᱜ ᱠᱟᱱᱟ ᱥᱮ ᱦᱟᱥᱟ ᱠᱚᱦᱚᱸ᱾
ᱵᱟᱹᱲᱤᱡᱚᱜ ᱠᱟᱱᱟ ᱢᱟᱱᱮ ᱫᱚᱢᱮ ᱵᱟᱹᱲᱤᱡᱚᱜ ᱠᱟᱱᱟ ᱡᱟᱦᱟᱱᱟᱜ ᱡᱤᱱᱤᱥ ᱨᱮᱜᱮ ᱯᱞᱟᱥᱴᱤᱠ ᱠᱚ ᱮᱢᱟᱵᱚᱱ ᱠᱟᱱᱟ ᱟᱵᱚᱵᱚᱱ ᱦᱟᱛᱟᱣᱫᱟ ᱦᱮᱸ᱾
ᱢᱟᱱᱮ ᱥᱟᱨᱡᱚᱢ ᱥᱟᱠᱟᱢ ᱨᱮᱱᱟᱜ ᱡᱟᱦᱟᱸᱱ ᱡᱤᱱᱤᱥ ᱫᱚ ᱵᱟᱵᱚᱱ ᱵᱮᱵᱚᱦᱟᱨ ᱫᱟ᱾ ᱦᱮᱸ ᱛᱚ᱾ ᱦᱮᱸ ᱦᱮᱸ ᱱᱮᱛᱟᱨ ᱢᱟ ᱵᱟᱯᱞᱟ ᱚᱲᱟᱜ ᱠᱚᱢᱟ ᱢᱥ ᱥᱟᱨᱡᱚᱢ ᱥᱟᱠᱟᱢ ᱜᱮ ᱟᱫᱚᱜ ᱠᱟᱱ ᱞᱮᱠᱟ ᱜᱮ ᱵᱩᱡᱷᱟᱹᱜ ᱠᱟᱱᱟ ᱟᱥᱛᱮ ᱟᱥᱛᱮ ᱦᱮᱸᱥᱮ ᱾ ᱦᱩᱸ ᱦᱟᱯᱮᱱ ᱫᱤᱱ ᱨᱮᱱᱟᱜ ᱟᱵᱚᱨᱮᱱ ᱠᱩᱲᱤ ᱦᱚᱯᱚᱱ ᱠᱚ ᱥᱮ ᱛᱤᱨᱞᱟᱹ ᱠᱚ ᱩᱱᱠᱩ ᱱᱟᱜ ᱠᱷᱟᱱ ᱯᱷᱩᱲᱩᱜ ᱨᱚᱦᱚᱲ ᱟᱠᱟᱱ, ᱱᱮᱛᱟᱨ ᱫᱚ ᱯᱷᱩᱲᱩᱜ ᱫᱚ ᱵᱟᱹᱱᱩᱜ ᱞᱮᱠᱟ ᱾
ᱯᱷᱩᱲᱩᱜ ᱫᱚ ᱵᱟᱹᱱᱩᱜ ᱞᱮᱠᱟᱜᱮ ᱱᱤᱛᱚᱜ ᱫᱚ ᱯᱷᱩᱲᱩᱜ ᱱᱤᱝᱠᱟᱹᱱ ᱦᱚᱲ ᱡᱚᱠᱷᱚᱱ ᱠᱟᱹᱴᱤᱡ ᱠᱟᱹᱴᱤᱡ ᱛᱟᱦᱮᱱ ᱦᱩᱭᱩᱜ-ᱟ ᱩᱱ ᱫᱚ ᱫᱚ ᱫᱚ ᱢᱟᱱᱮ ᱯᱟᱛᱲᱟ ᱟᱨ ᱯᱷᱩᱲᱩᱜ ᱤᱱᱟᱹᱜᱮ ᱛᱟᱦᱮᱸ ᱠᱟᱱᱟ ᱾ ᱱᱮᱛᱟᱨ ᱡᱟᱦᱟᱸ ᱠᱚ ᱛᱷᱚᱨᱢᱳᱠᱳᱞ ᱠᱚ ᱥᱮ ᱤᱭᱟᱹ ᱠᱚᱨᱮᱱᱟᱜ ᱚᱱᱟ ᱠᱚ ᱡᱤᱱᱤᱥ ᱢᱟ ᱵᱟᱝ ᱛᱟᱦᱮᱸ ᱠᱟᱱᱟ ᱩᱱᱢᱟ
ᱦᱮᱸ ᱦᱮᱸ
ᱫᱚ ᱡᱚᱢ ᱨᱮᱱᱟᱜ ᱨᱟᱹᱥᱠᱟᱹ ᱦᱚᱸ ᱟᱞᱟᱫᱟ ᱚᱱᱟ ᱨᱮᱱᱟᱜ ᱾
ᱦᱳᱭ ᱦᱳᱭ ᱾ ᱱᱮᱛᱟᱨ ᱢᱟ ᱢᱟᱱᱮ ᱯᱷᱩᱲᱩᱜ ᱨᱚᱜ ᱦᱚᱸᱛᱚ ᱠᱚ ᱟᱵᱚ ᱨᱮᱱ ᱠᱩᱲᱤ ᱜᱤᱫᱽᱨᱟᱹ ᱠᱚᱫᱚ ᱱᱟᱦᱟᱜ ᱠᱚᱫᱚ ᱠᱚ ᱦᱤᱲᱤᱧ ᱪᱟᱵᱟᱭ ᱮᱫᱟ ᱥᱮ ᱾
ᱦᱤᱲᱤᱧ ᱪᱟᱵᱟᱭ ᱮᱫᱟᱠᱚ ᱦᱮᱸ, ᱯᱷᱩᱲᱩᱜ ᱡᱤᱱᱤᱥ ᱫᱚ ᱪᱮᱫ ᱠᱟᱱᱟ ᱚᱱᱟᱜᱮ ᱵᱟᱝᱠᱚ ᱵᱩᱡ ᱫᱟᱲᱮᱭᱟᱜ-ᱟ ᱠᱚ ᱾
ᱵᱟᱰᱟᱭᱟ ᱦᱳᱭ ᱾
ᱦᱩᱸ ᱾
ᱟᱥᱛᱮ ᱟᱥᱛᱮ ᱵᱚᱸᱜᱟ ᱯᱷᱩᱲᱩᱜ ᱦᱚᱸᱛᱚ ᱠᱚ ᱦᱤᱨᱤᱧ ᱠᱟᱜ ᱞᱮᱠᱟ ᱜᱮ ᱾ ᱵᱚᱸᱜᱟ ᱯᱷᱩᱲᱩᱜ ᱢᱟ ᱟᱹᱰᱤ ᱥᱟᱹᱜᱤᱧ ᱨᱮᱱᱟᱜ ᱠᱟᱛᱷᱟᱧ ᱞᱟᱹᱭ ᱠᱮᱫᱟ ᱾
ᱵᱚᱸᱜᱟ ᱯᱷᱩᱲᱩᱜ, ᱛᱟᱨᱯᱚᱨᱮ ᱱᱚᱜ-ᱚᱭ ᱦᱟᱺᱰᱤ ᱦᱚᱸ ᱱᱮᱛᱟᱨ ᱫᱚ ᱱᱮᱛᱟᱨ ᱫᱚ ᱵᱟᱝᱠᱚ ᱫᱚᱦᱚᱭ ᱮᱫᱟ ᱡᱮᱢᱚᱱ ᱵᱟᱦᱟ ᱥᱚᱨᱦᱟᱭ ᱠᱚᱨᱮ ᱦᱚᱸ ᱾ ᱦᱟᱺᱰᱤ ᱠᱚᱫᱚ ᱵᱟᱝ ᱛᱟᱦᱮᱱ ᱠᱟᱱᱟ ᱾ ᱡᱚᱛᱚ ᱜᱮ ᱯᱟᱹᱣᱨᱟᱹ ᱥᱮᱫ ᱠᱚ
ᱯᱟᱹᱣᱨᱟᱹ ᱪᱮᱛᱟᱱ ᱛᱮᱜᱮ ᱠᱚ ᱠᱚᱨᱟᱣ ᱮᱫᱟ ᱦᱳᱭ ᱾ ᱟᱫᱚ ᱦᱟᱺᱰᱤ ᱫᱚ ᱚᱱᱮ ᱨᱟᱱ ᱞᱮᱠᱟ ᱫᱚᱦᱚ ᱠᱟᱜ ᱠᱟᱱᱟᱭ ᱠᱟᱹᱢᱤ ᱞᱮᱠᱟ ᱞᱮᱠᱟᱛᱮ ᱦᱳᱭ ᱥᱮ ᱡᱮ ᱟᱨ ᱟᱵᱚ ᱠᱚᱦᱚᱸ ᱱᱮᱛᱟᱨ ᱫᱚ ᱦᱟᱺᱰᱤ ᱛᱮᱫᱚ ᱵᱟᱭ ᱯᱮᱲᱟᱜ ᱠᱟᱱᱟ ᱢᱟᱱᱮ ᱵᱟᱭ ᱯᱮᱲᱟᱜ ᱠᱟᱱᱟ ᱦᱮᱸ ᱥᱮ ᱾
ᱵᱟᱝ ᱵᱟᱝ ᱠᱚ ᱯᱮᱲᱟᱜ ᱚᱪᱩ, ᱟᱵᱚ ᱦᱚᱸ ᱡᱚᱛᱚᱜ ᱜᱮ ᱟᱨᱠᱤ ᱾ ᱵᱟᱵᱚᱱ ᱯᱮᱲᱟᱜ-ᱟ ᱚᱱᱟ ᱫᱚ ᱦᱟᱱᱟ ᱦᱟᱴᱟᱜ ᱜᱮᱵᱚᱱ ᱯᱟᱸᱡᱟᱭᱟ ᱦᱮᱸ ᱾
ᱦᱩᱸ ᱦᱩᱸ ᱾ ᱟᱫᱚ ᱠᱚ ᱱᱮᱛᱟᱨ ᱡᱩᱫᱤᱢ ᱠᱩᱞᱤ ᱠᱚᱣᱟ ᱟᱫᱚ ᱠᱚ ᱞᱟᱹᱭᱟ ᱟᱥᱛᱮ ᱟᱥᱛᱮ ᱵᱚᱱ ᱟᱹᱨᱩ ᱯᱷᱮᱨᱟᱜ ᱠᱟᱱᱟ ᱵᱚᱱ ᱾
ᱦᱩᱸ ᱦᱩᱸ ᱦᱩᱸ ᱾ ᱦᱮᱸ ᱦᱮᱸ ᱦᱮᱸ ᱾ ᱮᱱᱛᱮ ᱨᱮᱦᱚᱸ ᱟᱵᱚ ᱡᱟᱦᱟᱸ ᱵᱟᱠᱷᱟᱱ ᱥᱚᱨᱠᱟᱨ ᱫᱚᱭ ᱞᱟᱹᱭ ᱮᱫᱟ ᱡᱮ ᱡᱟᱛᱮ ᱟᱵᱚ ᱫᱚ ᱟᱵᱚ ᱫᱚ ᱪᱤᱠᱟ ᱢᱤᱫᱴᱟᱝ ᱪᱷᱟᱹᱲ ᱠᱚ ᱮᱢ ᱠᱟᱜ ᱵᱚᱱᱟ ᱡᱮ ᱡᱟᱛᱮ ᱟᱵᱚᱣᱟᱜ ᱡᱟᱦᱟᱸ ᱠᱚ ᱤᱭᱟᱹ ᱠᱚ ᱢᱮᱱᱟᱜ-ᱟ ᱡᱟᱦᱟᱸ ᱠᱚ ᱟᱵᱚᱣᱟᱜ ᱫᱤᱱ ᱫᱤᱱ ᱠᱚ ᱡᱟᱦᱟᱸ ᱠᱚ ᱪᱟᱞᱟᱣ ᱦᱤᱡᱩᱜ ᱠᱟᱱᱟ ᱞᱟᱦᱟ ᱠᱷᱚᱱ ᱦᱟᱯᱲᱟᱢ ᱠᱚ ᱠᱚᱨᱟᱣ ᱟᱹᱜᱩᱭ ᱮᱫᱟ ᱾ ᱤᱱᱟᱹ ᱡᱤᱱᱤᱥ ᱠᱚ ᱡᱟᱛᱮ ᱵᱟᱧᱪᱟᱣ ᱛᱟᱦᱮᱱ ᱢᱟ ᱟᱨ ᱟᱵᱚ ᱜᱮ ᱵᱟᱵᱚᱱ ᱪᱤᱠᱟᱹᱜ ᱠᱟᱱᱟ, ᱟᱵᱚ ᱵᱚᱱ ᱞᱟᱹᱭ ᱮᱫᱟ ᱤᱭᱟᱹᱭᱟᱵᱚᱱ ᱡᱩᱜᱽ ᱥᱟᱶᱛᱮ ᱛᱟᱞ ᱢᱤᱞᱟᱹᱣ ᱠᱟ ᱟᱵᱚᱣᱟᱜ ᱠᱟᱹᱢᱤ ᱦᱚᱨᱟ ᱜᱮᱵᱚᱱ ᱦᱤᱲᱤᱧ ᱮᱫᱟ ᱾
ᱦᱮᱸᱻ
ᱚᱱᱟ ᱦᱩᱭᱩᱜ ᱠᱟᱱᱟ ᱠᱟᱛᱷᱟ ᱾
ᱟᱨ ᱛᱟᱦᱚᱞᱮᱻ ᱮᱢᱱᱤ ᱠᱟᱹᱢᱤ ᱠᱚᱫᱚ ᱪᱮᱫ ᱠᱚ ᱠᱚᱨᱟᱣ ᱦᱩᱭᱩᱜ-ᱟ ᱚᱱᱟ ᱪᱷᱟᱲᱟ?
ᱠᱟᱹᱢᱤ ᱠᱚᱫᱚ ᱮᱠᱷᱚᱱ ᱫᱚ ᱜᱚᱢ ᱠᱮ ᱮᱠᱷᱚᱱ ᱫᱚ ᱢᱟᱱᱮ ᱚᱞᱚᱜ ᱯᱟᱲᱦᱟᱣ ᱠᱚᱫᱚ ᱢᱩᱪᱟᱹᱫ ᱦᱩᱭ ᱟᱠᱟᱱᱟ ᱾ ᱟᱫᱚ ᱮᱠᱷᱚᱱ ᱫᱚ ᱢᱩᱪᱟᱹᱫ ᱠᱟᱛᱮᱫ ᱫᱚ ᱚᱱᱮ ᱢᱤᱫᱵᱤᱛᱟᱹ ᱞᱟᱡ ᱞᱟᱹᱜᱤᱫ ᱛᱮ ᱪᱷᱩᱴᱟᱹᱣ ᱦᱩᱭ ᱟᱠᱟᱱᱟ ᱟᱨᱠᱤ ᱾ ᱦᱮᱸ ᱨᱤᱥᱮᱱᱴᱞᱤᱜ ᱜᱮ ᱚᱱᱟ ᱠᱚᱫᱚ ᱢᱩᱪᱟᱹᱫ ᱮᱱᱟ ᱟᱨᱠᱤ ᱢᱟᱱᱮ ᱱᱚᱜ-ᱚᱭ ᱫᱩ ᱢᱟᱥ ᱜᱟᱱ ᱦᱩᱭᱩᱜ ᱠᱟᱱᱟ ᱮᱠᱢᱟᱥ ᱜᱟᱱ ᱮᱠᱢᱟᱥ ᱜᱟᱱ ᱟᱫᱚ ᱫᱤᱥᱚᱢ ᱛᱮᱫᱚ ᱮᱠᱷᱚᱱ ᱟᱨᱤ ᱪᱟᱞᱟᱜ ᱦᱩᱭᱩᱜ-ᱟ ᱾ ᱱᱟᱜᱟᱨ ᱨᱮᱜᱮ ᱮᱠᱷᱚᱱ ᱫᱚ ᱛᱟᱦᱮᱱ ᱦᱩᱭ ᱟᱠᱟᱱᱟ ᱾
ᱟᱪᱪᱷᱟ ᱚᱱᱟ ᱦᱚᱸ ᱱᱟᱯᱟᱭ ᱜᱮ ᱾ ᱟᱨ ᱞᱟᱡ ᱦᱚᱸᱛᱚ ᱧᱮᱞ ᱦᱩᱭᱩᱜ-ᱟ ᱟᱨ ᱚᱲᱟᱜ ᱚᱲᱟᱜ ᱦᱚᱲ ᱦᱚᱸ ᱧᱮᱞ ᱠᱚ ᱦᱩᱭᱩᱜ-ᱟ ᱾
ᱦᱳᱭ ᱟᱫᱚ ᱚᱲᱟᱜ ᱦᱚᱲᱟᱜ ᱫᱟᱨᱮ ᱛᱮᱜᱮ ᱮᱠᱷᱚᱱ ᱫᱚ ᱛᱟᱦᱮᱱ ᱦᱩᱭᱩᱜ ᱠᱟᱱᱟ᱾
ᱦᱩᱸ ᱦᱩᱸ ᱦᱩᱸ ᱟᱫᱚ ᱱᱤᱝᱠᱟᱹ ᱦᱚᱲ ᱫᱚ ᱟᱹᱰᱤ ᱫᱤᱱ ᱨᱮᱜᱮᱼᱼ ᱪᱟᱵᱟ ᱦᱩᱭ ᱟᱠᱟᱱᱟ ᱟᱹᱰᱤ ᱫᱤᱱ ᱰᱷᱮᱨ ᱫᱤᱱ ᱨᱮᱜᱮ ᱛᱟ ᱯᱚᱨᱮᱼᱼ ᱟᱨ ᱚᱱᱠᱟᱱᱟᱜ ᱤᱭᱟᱹ ᱠᱚᱦᱚᱸ ᱠᱚᱨᱟᱣ ᱦᱩᱭᱠᱟᱱᱟ ᱯᱮᱥᱟ ᱜᱚᱛᱚ᱾ ᱫᱤᱭᱮ ᱯᱚᱨᱼᱼ
ᱟᱪᱪᱷᱟ᱾
ᱟᱹᱰᱤ ᱜᱟᱱ ᱫᱤᱱ ᱫᱷᱚᱨᱮ ᱚᱱᱠᱟᱱᱟᱜ ᱠᱳᱱᱳ ᱵᱟᱝ ᱦᱩᱭ ᱟᱠᱟᱱᱟ ᱵᱤᱱᱤᱰ ᱠᱚᱦᱚᱸ,
ᱚ ᱚ
ᱟᱨᱼᱼ ᱱᱚᱜᱼᱚᱭ ᱠᱤᱪᱷᱤ ᱜᱟᱱᱼᱼ ᱥᱟᱞ ᱞᱟᱦᱟ ᱦᱩᱭ ᱞᱮᱱᱟ᱾ ᱦᱮᱸ ᱦᱩᱭᱱᱟ ᱩᱱ ᱥᱚᱢᱚᱭ ᱩᱱ ᱥᱩᱢᱚᱭ ᱠᱳᱣᱟᱞᱤᱯᱷᱟᱭ ᱦᱩᱭᱠᱟᱱᱟ ᱫᱤᱭᱮ ᱯᱚᱨᱼᱼ ᱟᱫᱚ ᱟᱹᱰᱤ ᱜᱟᱱ ᱟᱹᱣᱨᱤ ᱦᱩᱭᱩᱜᱼᱟ ᱟᱨᱠᱤ ᱠᱤᱪᱷᱩᱴᱟ ᱦᱩᱭ ᱟᱠᱟᱱᱟ ᱫᱤᱭᱮᱼᱼ ᱚᱱᱟ ᱵᱷᱳᱴ ᱦᱚᱛᱮᱫ ᱛᱮ ᱛᱷᱤᱨ ᱛᱷᱟᱨ ᱛᱟᱦᱮᱸ ᱠᱟᱱᱟ᱾
ᱦᱮᱸ ᱦᱮᱸ
ᱟᱫᱚ ᱦᱟᱸᱜ ᱟᱹᱣᱨᱤ ᱞᱟᱦᱟᱜᱼᱟ᱾
ᱚᱻ ᱟᱫᱚ ᱦᱩᱭᱩᱜᱼᱟ ᱱᱚᱜᱼᱚᱭ ᱛᱚ ᱱᱤᱛᱳᱜ ᱫᱚ ᱯᱟᱞᱴᱟᱣ ᱠᱟᱱᱟ ᱠᱚ ᱛᱚ ᱟᱹᱨᱩ ᱯᱷᱮᱲᱟᱣ ᱟᱠᱟᱱᱟ ᱠᱚᱛᱮ ᱚᱱᱟᱼᱼ ᱥᱟᱛᱮᱜᱮ
ᱚᱱᱟ ᱜᱮ ᱚᱱᱟ ᱦᱚᱛᱮᱡ ᱛᱮᱜᱮ ᱛᱚ ᱟᱹᱨᱩ ᱯᱷᱮᱨᱟ ᱡᱟᱛᱮ ᱠᱤᱪᱷᱤ ᱦᱩᱭᱩᱜᱼᱼ ᱩᱱᱟᱹᱜ ᱜᱟᱱ ᱜᱤᱫᱟᱹᱨ ᱠᱚ ᱩᱱᱟᱹᱜ ᱟᱥᱟ ᱠᱟᱛᱮᱫ ᱠᱚ ᱯᱟᱲᱦᱟᱣ ᱟᱠᱟᱫᱟ ᱚᱲᱟᱜ ᱨᱮᱱᱟᱜ ᱯᱚᱭᱥᱟ ᱟᱛᱮᱫ᱾ ᱦᱩᱸᱼᱼ ᱚᱻ ᱦᱟᱯᱮᱱ ᱫᱤᱱ ᱪᱮᱫ ᱠᱚ ᱚᱱᱠᱟᱼᱼ ᱮ ᱵᱮᱱ ᱩᱭᱦᱟᱹᱨ ᱟᱠᱟᱫᱟ ᱟᱨᱠᱤ᱾ ᱦᱮᱞᱳ᱾ ᱦᱮᱞᱳ ᱦᱮᱞᱳ